ᱡᱚᱦᱟᱨ᱾
ᱦᱮᱸ ᱡᱚᱦᱟᱨ, ᱡᱚᱦᱟᱨ ᱜᱮ᱾ ᱦᱮᱸ, ᱪᱮᱫ ᱠᱚ ᱛᱟᱦᱞᱮ ᱪᱮᱫ ᱠᱚᱵᱤᱱ ᱪᱤᱠᱟᱹ ᱵᱟᱲᱟᱭᱫᱟ?
ᱦᱮᱸ ᱜᱚᱝᱠᱮ ᱟᱹᱞᱤᱧ ᱫᱚ ᱦᱚᱸᱜ-ᱚᱭ ᱠᱷᱮᱛ ᱥᱮᱫ ᱠᱷᱚᱱᱟᱜ ᱞᱤᱧ ᱚᱲᱟᱜ ᱞᱤᱧ ᱪᱟᱞᱟᱜ ᱠᱟᱱᱟ᱾
ᱚᱻ, ᱠᱷᱮᱛ ᱠᱟᱹᱢᱤ ᱛᱟᱦᱞᱮ ᱮᱦᱚᱵ ᱜᱚᱫ ᱠᱟᱜ-ᱟ ᱯᱮ?
ᱦᱮᱸ ᱮᱦᱚᱵ ᱜᱚᱫ ᱠᱟᱫᱟ ᱞᱮ᱾
ᱟᱪᱪᱷᱟ, ᱛᱟᱞᱦᱮ ᱟᱞ ᱥᱮᱫ ᱦᱚᱸ ᱱᱚᱜ-ᱚᱭ ᱥᱟᱨᱫᱤᱭ ᱠᱟᱱᱟ ᱦᱟᱸᱜ ᱫᱟᱜ ᱡᱟᱹᱲᱤ ᱱᱚᱜ-ᱚᱭ ᱰᱮᱞᱤ ᱜᱮ ᱫᱟᱜ ᱡᱟᱲᱤᱭᱮᱜ-ᱟ ᱛᱚ, ᱦᱚᱞᱟ ᱢᱟᱫᱷᱮᱨ ᱠᱷᱚᱱᱟᱜ ᱜᱮ ᱦᱟᱸᱜ ᱡᱟᱹᱯᱩᱫ ᱢᱟ ᱟᱨᱟᱢᱵᱚᱣ ᱠᱟᱫᱟ᱾ ᱟᱨ ᱛᱮᱦᱮᱧ ᱠᱟᱹᱴᱤᱡ ᱤᱭᱟᱹ ᱧᱚᱜ ᱠᱟᱜ-ᱟ ᱟᱫᱚ ᱛᱮᱦᱮᱧ ᱡᱷᱚᱛ ᱚᱲᱟᱜ ᱠᱚᱨᱮᱱ ᱦᱚᱲ ᱠᱚᱠᱚ ᱥᱮᱱ ᱟᱠᱟᱱᱟ ᱠᱚ ᱡᱷᱚᱛᱚ ᱠᱚᱛᱮ ᱠᱚ ᱠᱟᱹᱢᱤᱭ ᱫᱟ ᱠᱚ, ᱨᱚᱦᱚᱭ ᱫᱟ ᱠᱚ᱾ ᱟᱨ ᱟᱹᱞᱤᱧ ᱦᱚᱸᱞᱤᱧ ᱥᱮᱱ ᱞᱮᱱ ᱛᱟᱦᱮᱸᱜ ᱥᱮᱛᱟᱜ᱾ ᱟᱫᱚ ᱵᱷᱤᱛᱟᱹ ᱢᱟᱜ ᱜᱮᱞᱤᱧ ᱥᱮᱱ ᱞᱮᱱᱟ᱾ ᱵᱷᱤᱛᱟᱹ ᱢᱟᱜ ᱠᱟᱛᱮᱫ ᱞᱤᱧ ᱦᱮᱡᱱᱟ ᱱᱚᱜ-ᱚᱭ ᱫᱟᱠᱟ ᱦᱟᱸᱜ ᱨᱮᱸᱜᱮᱡ ᱠᱮᱫ ᱞᱤᱧᱟ᱾ ᱟᱨ ᱫᱟᱠᱟ ᱡᱚᱢ ᱠᱟᱛᱮᱫ ᱫᱩᱥᱨᱟᱹ ᱦᱟᱸᱜ ᱞᱤᱧ ᱨᱩᱣᱟᱹᱲ ᱦᱟᱸᱜ, ᱠᱟᱴᱠᱚᱢ ᱦᱟᱹᱠᱩ ᱠᱚ ᱥᱟᱵ ᱦᱩᱭᱩᱜ-ᱟ᱾
ᱟᱪᱪᱷᱟ᱾
ᱟᱨ ᱟᱹᱵᱤᱱ ᱫᱚ?
ᱟᱹᱞᱤᱧ ᱫᱚ ᱦᱚᱸᱜ-ᱚᱭ ᱢᱟᱱᱮ ᱤᱭᱟᱹᱞᱤᱧ ᱦᱮᱡᱱᱟ ᱠᱷᱮᱛ ᱠᱷᱚᱱ ᱚᱲᱟᱜ ᱞᱤᱧ ᱪᱟᱞᱟᱜ ᱠᱟᱱᱟ᱾ ᱟᱨᱚ ᱫᱚᱥᱨᱟ ᱜᱟᱨᱛᱮ ᱟᱨ ᱢᱤᱫ ᱫᱷᱟᱣ ᱞᱤᱧ ᱪᱟᱞᱟᱜ-ᱟ, ᱵᱟᱠᱤ ᱥᱤ ᱠᱚᱦᱚᱸ ᱵᱟᱠᱤ ᱢᱮᱱᱟᱜ-ᱟ᱾ ᱦᱩᱸ ᱟᱫᱚ ᱟᱞᱮ ᱥᱮᱡ ᱢᱟ ᱨᱚᱴᱟᱨ ᱛᱮᱠᱚ ᱥᱤᱭᱟ ᱛᱚ ᱢᱟᱱᱮ ᱰᱟᱝᱨᱟ ᱠᱟᱰᱮᱞ ᱱᱟᱦᱮᱞ ᱢᱮᱱᱟᱜ ᱟᱨᱮ ᱦᱚᱸ ᱢᱚᱴᱟᱢᱩᱴᱤ ᱡᱷᱚᱛᱚ ᱡᱟᱭᱜᱟ ᱨᱮᱫᱚ ᱵᱟᱝ ᱪᱟᱞᱟᱜ ᱟᱛᱚ ᱢᱟᱱᱮ ᱚᱠᱟ ᱡᱟᱭᱜᱟ ᱫᱚ ᱫᱷᱩᱠᱤ ᱡᱟᱭᱜᱟ ᱠᱟᱱᱟ ᱚᱱᱟ ᱠᱚᱨᱮ ᱫᱚ ᱰᱟᱝᱨᱟ ᱠᱟᱰᱟᱛᱮ ᱥᱤᱭᱳᱜ ᱵᱟᱝ ᱜᱟᱱᱚᱜ-ᱟ ᱦᱩᱸ
ᱟᱪᱪᱷᱟ ᱟᱞᱮ ᱱᱚᱛᱮ ᱦᱚᱸ ᱢᱟᱱᱮ ᱢᱟᱨᱟᱝ ᱵᱟᱹᱭᱦᱟᱹᱲ ᱫᱚ ᱦᱟᱸᱜ ᱜᱟᱹᱰᱤ ᱛᱮᱜᱮ ᱥᱤᱭᱳᱜᱼᱟ ᱥᱤᱭᱳᱜ ᱜᱟᱱᱚᱜᱼᱟ ᱟᱨ ᱦᱩᱰᱤᱧ ᱢᱟᱱᱮ ᱦᱩᱰᱤᱧ ᱦᱩᱰᱤᱧ ᱵᱟᱹᱫ ᱠᱚᱫᱚ ᱦᱟᱸᱜ ᱢᱟᱱᱮ ᱜᱟᱹᱰᱤ ᱛᱮ ᱥᱤ ᱠᱷᱟᱱ ᱫᱚ ᱟᱹᱰᱤ ᱜᱟᱱ ᱥᱚᱢᱚᱭ ᱦᱟᱛᱟᱣᱮᱫᱟᱭ ᱟᱫᱚ ᱚᱱᱟ ᱦᱩ ᱦᱩᱰᱤᱧ ᱦᱩᱰᱤᱧ ᱵᱟᱹᱫ ᱠᱚᱫᱚ ᱰᱟᱝᱨᱟ ᱠᱚᱛᱮ ᱜᱮ ᱥᱤᱭᱳᱜ ᱵᱟᱲᱟ ᱦᱩᱭᱩᱜ ᱠᱟᱱᱟ᱾ ᱟᱨ ᱰᱟᱝᱨᱟ ᱦᱚᱸ ᱚᱲᱟᱜ ᱨᱮ ᱢᱮᱱᱟᱜ ᱠᱮᱫ ᱠᱚᱣᱟ ᱟᱫᱚ ᱩᱱᱠᱩ ᱵᱟᱢ ᱥᱤᱭᱟᱠᱚ ᱠᱷᱟᱱ ᱦᱟᱸᱜ ᱵᱟᱠᱚ ᱤᱭᱟᱹ ᱢᱟᱱᱮ ᱯᱚᱨᱮᱛᱮ ᱥᱤᱭᱟ ᱵᱟᱠᱚ ᱡᱚᱠᱷᱚᱱ ᱟᱫᱚ ᱵᱟᱠᱚ ᱯᱟᱹᱨᱠᱟᱹᱣ ᱵᱟᱠᱚ ᱯᱟᱹᱨᱠᱟᱹᱣ ᱞᱮᱱᱠᱷᱟᱱ ᱵᱟᱠᱚ ᱥᱤᱭᱳᱜᱼᱟ ᱩᱱᱠᱩ ᱫᱟᱹᱲ ᱟᱠᱚᱣᱼᱟᱫᱚ ᱦᱟᱸᱜ ᱴᱟᱴᱠᱟ ᱥᱤᱭᱳᱜ ᱵᱟᱝ ᱢᱩᱪᱟᱹᱫᱚᱜᱼᱟ ᱥᱤᱭᱳᱜ ᱢᱩᱪᱟᱹᱫ ᱨᱮᱜᱮ ᱫᱟᱲ ᱠᱮᱫ ᱜᱮ ᱟᱫᱚ ᱥᱟᱹᱛ ᱫᱚᱨᱠᱟᱨ ᱠᱟᱱ ᱜᱮᱭᱟ
ᱦᱮᱸ ᱦᱮᱸ, ᱞᱟᱹᱭ ᱫᱟᱹᱧ ᱜᱚᱝᱠᱮ ᱟᱯᱮ ᱥᱮᱫ ᱫᱚ ᱞᱟᱹᱭ ᱫᱟᱹᱧ ᱨᱟᱥᱟᱭᱱᱤᱠ ᱥᱟᱨ ᱠᱚ ᱮᱢᱚᱜᱼᱟ ᱥᱮ ᱮᱢᱱᱤ ᱜᱩᱨᱤᱡ ᱜᱩᱨᱤᱡ ᱜᱮᱠᱚ ᱥᱟᱨᱟᱜᱼᱟ ᱟᱨᱠᱤ?
ᱡᱳᱭᱵᱚᱥᱟᱨ ᱜᱮ ᱦᱟᱜ
ᱡᱳᱭᱵᱚ ᱥᱟᱨ ᱜᱮ
ᱦᱳᱭ ᱠᱷᱚᱛ
ᱦᱩᱸ ᱨᱟᱥᱟᱭᱚᱱᱤᱠ ᱫᱚ ᱠᱷᱩᱵ ᱠᱚᱢ, ᱥᱮ ᱮᱢ ᱜᱮ ᱵᱟᱯᱮ ᱮᱢᱟᱜᱼᱟ
ᱵᱟᱝ ᱮᱢᱟ ᱠᱚ, ᱢᱟᱱᱮ ᱡᱟᱦᱟᱸᱭ ᱨᱤᱱ ᱫᱚ ᱵᱟᱹᱱᱩᱜ ᱱᱚᱜᱼᱚᱭ ᱰᱟᱝᱨᱤ ᱠᱚ ᱢᱮᱨᱚᱢ ᱠᱚ ᱩᱱᱠᱩ ᱫᱚ ᱦᱟᱸᱜ ᱥᱟᱨ ᱜᱮᱠᱚ ᱟᱹᱜᱩᱭᱟᱠᱚ ᱦᱟᱸᱜ ᱫᱚᱠᱟᱱ ᱠᱷᱚᱱᱟᱜ ᱠᱚ ᱠᱤᱨᱤᱧ ᱟᱹᱜᱩ ᱠᱟᱛᱮᱜ ᱥᱟᱨ ᱠᱚ ᱞᱟᱜᱟᱣᱟ᱾ ᱟᱨ ᱟᱞᱮ ᱨᱤᱱ ᱫᱚ ᱢᱮᱱᱟᱜ ᱠᱚᱜᱮ ᱦᱟᱸᱜ ᱰᱟᱝᱨᱤ ᱠᱚ ᱢᱮᱨᱚᱢ ᱠᱚ ᱵᱷᱤᱰᱤ ᱠᱚ ᱢᱮᱱᱟᱜ ᱠᱟᱜ ᱠᱚᱜᱮᱭᱟ, ᱟᱫᱚ ᱟᱞᱮ ᱫᱚ ᱚᱱᱟ ᱤᱭᱟᱹ ᱜᱮᱞᱮ ᱮᱢᱟᱫᱟ, ᱠᱷᱚᱸᱫᱽ ᱜᱮ ᱦᱟᱸᱜ
ᱟᱞᱮ ᱥᱮᱫ ᱢᱟ ᱟᱞᱮ ᱥᱮᱫ ᱦᱚᱸ ᱜᱚᱝᱠᱮ ᱚᱱᱠ ᱜᱮ, ᱡᱟᱦᱟᱸᱭ ᱠᱚᱨᱮᱱ ᱢᱮᱱᱟᱜ ᱠᱚᱣᱟ ᱩᱱᱠᱩ ᱫᱚ ᱚᱱᱟ ᱠᱷᱚᱛ ᱠᱚ ᱮᱢᱟᱜ ᱜᱮᱭᱟ, ᱟᱨ ᱡᱟᱦᱟᱸᱭᱟᱜ ᱵᱟᱹᱱᱩᱜ ᱩᱱᱠᱩ ᱫᱚ ᱥᱟᱨ ᱠᱷᱚᱱᱟᱜ ᱫᱚᱠᱟᱱ ᱠᱷᱚᱱᱟᱜ ᱠᱚ ᱠᱤᱨᱤᱧ ᱟᱹᱜᱩᱭᱟ᱾ ᱥᱟᱨ ᱠᱚ ᱠᱚ ᱮᱢᱟᱜᱼᱟ ᱟᱨᱠᱤ᱾ ᱛᱚ ᱥᱟᱨ ᱮᱢ ᱠᱟᱛᱮᱫ ᱢᱟᱱᱮ ᱟᱹᱰᱤ ᱡᱳᱨ, ᱠᱷᱩᱛᱤᱭ ᱮᱫᱟᱭ᱾ ᱟᱫᱚ ᱠᱷᱚᱛᱤ ᱠᱟᱛᱮᱜ, ᱦᱮᱸ ᱥᱟᱨ ᱡᱚᱢ ᱦᱳᱭᱳᱜ ᱠᱟᱱᱟ ᱛᱚ ᱱᱮᱛᱟᱨ ᱫᱚ ᱢᱟᱱᱮ ᱡᱟ ᱦᱳᱭᱳᱜ ᱠᱟᱱᱟ, ᱥᱟᱨ ᱜᱮ ᱢᱤᱫᱴᱟᱝ ᱩᱪᱪᱷᱟᱹᱢ ᱨᱚᱦᱚᱭᱟ, ᱠᱚᱨᱚᱞᱟᱢ ᱨᱚᱦᱚᱭᱟ ᱡᱟᱢ ᱨᱚᱦᱚᱭᱟ ᱢᱟᱱᱮ ᱥᱟᱨ ᱮᱢ ᱪᱷᱟᱲᱟ ᱵᱟᱝ ᱜᱟᱱᱚᱜ ᱠᱟᱱ ᱛᱟᱵᱚᱱᱟ᱾
ᱮᱢᱱᱤ ᱠᱷᱚᱛ ᱛᱚ ᱵᱟᱝ ᱜᱟᱱᱚᱜ ᱠᱟᱱᱟ, ᱚᱠᱟᱴᱟᱜ ᱡᱤᱱᱤᱥ ᱦᱚᱸ ᱵᱟᱝ ᱜᱟᱱᱚᱜ ᱠᱟᱱᱟ᱾ ᱨᱟᱥᱟᱭᱚᱱᱤᱠ ᱜᱮ ᱫᱚᱨᱠᱟᱨ ᱜᱮ᱾
ᱦᱳᱭ, ᱫᱚᱨᱠᱟᱨ ᱫᱚ ᱫᱚᱨᱠᱟᱨ ᱜᱮ, ᱢᱟᱱᱮ ᱚᱱᱟ ᱫᱚ ᱚᱱᱟ ᱵᱟᱝᱠᱷᱟᱱ ᱢᱟᱱᱮ ᱤᱡᱟᱹ ᱠᱚᱜᱮ ᱱᱩᱠᱩ
ᱩᱱᱠᱩ ᱤᱭᱟᱹ ᱠᱚ ᱦᱟᱸᱜ ᱩᱸ ᱛᱤᱡᱩ ᱠᱩ ᱤᱭᱟᱹ ᱠᱩᱠᱩ ᱵᱮᱱᱟᱜ ᱟᱠᱚ ᱛᱚ ᱚᱱᱟ ᱥᱟᱨ ᱠᱚᱫᱚ ᱮᱢ ᱦᱩᱭᱩᱜ ᱜᱮᱭᱟ, ᱵᱤᱥ ᱠᱚᱦᱚᱸ ᱮᱢ ᱦᱩᱭᱩᱜ ᱜᱮᱭᱟ᱾ ᱵᱟᱝᱠᱷᱟᱱ ᱫᱚ ᱵᱟᱹᱵᱤᱱ ᱤᱭᱟᱹ ᱫᱟᱲᱮᱭᱟᱜ-ᱟ, ᱢᱟᱱᱮ ᱡᱚ ᱦᱚᱸ ᱵᱟᱝ ᱡᱚᱜ-ᱟ ᱛᱮᱢᱚᱱ ᱟᱨᱠᱤ᱾
ᱦᱩᱸ
ᱛᱤᱡᱳ ᱠᱚᱜᱮ ᱠᱚ ᱡᱚᱢ ᱪᱟᱵᱟᱭᱟ᱾
ᱟᱫᱚ ᱪᱮᱫ ᱠᱚᱯᱮ ᱪᱟᱥ ᱠᱟᱫᱟ ᱦᱟᱸᱜ ᱱᱚᱣᱟ ᱤᱡᱟᱹ ᱟᱱᱟᱡ ᱠᱚᱫᱚ?
ᱱᱤᱛᱚᱜ ᱫᱚ ᱱᱤᱛᱚᱜ ᱫᱚ ᱦᱳᱲᱳ ᱨᱚᱦᱚᱭ ᱜᱮ ᱢᱮᱱᱟᱜ-ᱟ ᱟᱨ ᱜᱚᱰᱟ ᱠᱚᱨᱮ ᱢᱮᱱᱟᱜ-ᱟ᱾ ᱢᱚᱱᱮ ᱦᱳᱭᱳᱜ ᱠᱟᱱᱟ᱾ ᱵᱮᱸᱜᱟᱲ ᱠᱚ ᱨᱚᱦᱚᱭ ᱦᱳᱭᱳᱜ-ᱟ ᱟᱨᱠᱤ, ᱢᱟᱱᱮ ᱱᱤᱛᱚᱜ ᱫᱚ ᱵᱟᱝ ᱠᱤᱪᱷᱩ ᱫᱤᱱ ᱯᱚᱨ᱾ ᱵᱮᱸᱜᱟᱲ ᱠᱚ, ᱟᱨ ᱮᱢᱱᱤ ᱵᱟᱲᱜᱮ ᱠᱚᱨᱮ ᱫᱚ ᱢᱮᱱᱟᱜ-ᱟ ᱡᱚᱱᱰᱨᱟ ᱠᱚ, ᱢᱮᱱᱟᱜ-ᱟ ᱡᱚᱱᱰᱨᱟ, ᱵᱷᱮᱱᱰᱤ, ᱦᱮᱸ ᱱᱚᱣᱟ ᱠᱚ ᱢᱮᱱᱟᱜ-ᱟ᱾
ᱟᱨ ᱱᱮᱛᱟᱨ ᱢᱟ ᱵᱟᱲᱜᱮ ᱡᱷᱟᱲᱜᱮ ᱠᱚᱨᱮ ᱦᱚᱸ ᱫᱟᱨᱮ ᱯᱟᱞᱟᱛᱮ ᱟᱣᱛᱟ ᱦᱤᱡᱩᱜ ᱠᱟᱱᱟ, ᱵᱟᱝ ᱦᱳᱭ ᱞᱟᱹᱜᱤᱫ-ᱚᱜ ᱠᱟᱱᱟ᱾ ᱦᱩᱸ
ᱟᱪᱪᱷᱟ,
ᱛᱟᱦᱚᱞᱮ ᱜᱚᱝᱠᱮ ᱟᱯᱮ ᱥᱮᱫ ᱫᱚ᱾ ᱚᱱᱠᱟ ᱟᱯᱮ ᱫᱚ ᱫᱷᱤᱨᱤ ᱫᱤᱥᱚᱢ ᱥᱮ ᱵᱤᱞᱟᱹᱛ ᱫᱤᱥᱚᱢ᱾
ᱟᱞᱮ ᱱᱚᱛᱮ ᱫᱚ ᱢᱟᱱᱮ ᱵᱤᱨ ᱫᱤᱥᱚᱢ ᱠᱟᱱᱟ ᱦᱟᱸᱜ᱾
ᱵᱤᱨ ᱫᱤᱥᱚᱢ ᱫᱷᱤᱨᱤ ᱠᱚᱦᱚᱸ ᱢᱮᱱᱟᱜ-ᱟ ᱟᱨᱠᱤ᱾ ᱛᱟᱦᱚᱞᱮ ᱵᱤᱨ ᱫᱤᱥᱚᱢ ᱫᱚ ᱜᱚᱝᱠᱮ ᱟᱯᱮ ᱥᱮᱫ ᱫᱚ ᱤᱭᱟᱹ ᱠᱚ ᱧᱟᱢᱚᱜ ᱠᱟᱱᱟ ᱥᱮ ᱵᱟᱝ ᱳᱫ ᱠᱚ᱾ ᱜᱚᱸᱜᱷᱟ ᱠᱚ ᱠᱟᱴᱠᱚᱢ ᱠᱚ᱾
ᱦᱚᱸ ᱧᱟᱢᱚᱜ ᱠᱟᱱᱟ ᱠᱚ ᱢᱚᱴᱟ ᱢᱩᱴᱤ᱾ ᱵᱤᱨ ᱨᱮ ᱦᱟᱸᱜ ᱱᱤᱛᱚᱜ ᱪᱟᱞᱟᱣ ᱞᱮᱱᱠᱷᱟᱱ ᱜᱮ ᱩᱫ ᱠᱚ ᱚᱢᱚᱱᱚᱜ ᱠᱟᱱᱟ᱾ ᱩᱫ, ᱯᱷᱩᱴᱠᱟᱹ᱾
ᱦᱩᱸ
ᱱᱤᱛᱚᱜ ᱢᱟ ᱤᱭᱟᱹ ᱟᱥᱟᱲ ᱵᱚᱸᱜᱟ ᱥᱮᱴᱮᱨᱱᱟ ᱛᱚ᱾
ᱦᱩᱸ
ᱩᱫ ᱠᱚᱦᱚᱸ ᱫᱚᱢᱮ ᱥᱟᱹᱨᱫᱤ ᱠᱟᱱ ᱜᱮᱭᱟ ᱯᱟᱴᱠᱟ ᱩᱫ ᱠᱚᱜᱮ ᱦᱟᱸᱜ ᱱᱤᱛᱚᱜ ᱫᱚ ᱚᱢᱚᱱᱚᱜ ᱠᱟᱱᱟ᱾ ᱯᱩᱨ ᱯᱩᱴᱠᱟᱹ ᱠᱚ ᱟᱫᱚ ᱢᱤᱫ ᱫᱤᱱ᱾ ᱟᱝᱜᱩ ᱫᱚᱠᱚ ᱟᱝᱜᱩ ᱞᱮᱫ ᱜᱮᱭᱟ ᱡᱚᱢ ᱠᱮᱫᱟᱞᱮ ᱢᱤᱫ ᱫᱤᱱ᱾ ᱟᱨ ᱦᱳᱭ ᱥᱤᱭᱤ ᱨᱮᱭᱟᱜ ᱡᱤᱱᱤᱥ ᱟᱨ ᱱᱚᱛᱮ ᱵᱟᱹᱫ, ᱵᱟᱹᱭᱦᱟᱹᱲ ᱴᱨᱮᱦᱚᱸ ᱠᱟᱴᱠᱚᱢ, ᱜᱚᱝᱜᱷᱟ ᱠᱚᱦᱚᱸ ᱠᱚ ᱟᱜᱩᱭᱮᱫ ᱠᱚᱜᱮᱭᱟ ᱠᱚ᱾ ᱠᱟᱹᱢᱤ ᱠᱚ ᱥᱮᱱᱚᱜ ᱠᱟᱱᱟ ᱛᱚ᱾
ᱟᱪᱪᱷᱟ,
ᱟᱫᱚ ᱱᱮᱛᱟᱨ ᱢᱟ ᱤᱝᱠᱩ ᱜᱮ ᱦᱟᱹᱠᱩ, ᱠᱟᱴᱠᱚᱢ ᱜᱮ ᱱᱮᱛᱟᱨ ᱦᱟᱸᱜ᱾
ᱦᱮᱸ ᱦᱮᱸ
ᱟᱭᱩᱵ ᱫᱚ ᱢᱚᱴᱟᱢᱩᱴᱤ ᱦᱟᱹᱠᱩ ᱠᱟᱴᱠᱚᱢ ᱜᱮ ᱦᱟᱸᱜ᱾
ᱚ᱾ ᱟᱞᱮ ᱥᱮᱫ ᱦᱚᱸ ᱜᱚᱝᱠᱮ ᱚᱱᱠᱟ ᱜᱮ ᱦᱟᱠᱩ ᱠᱟᱴᱠᱚᱢ ᱦᱚᱸᱠᱚ ᱩᱰᱩᱜᱚᱜ ᱠᱟᱱᱟ, ᱵᱟᱸᱫᱷ ᱠᱚᱦᱚᱸ ᱯᱮᱨᱮᱡ ᱟᱠᱟᱱᱟ, ᱯᱩᱠᱷᱨᱤ ᱠᱚᱦᱚᱸ᱾ ᱡᱟᱦᱟᱸᱭ ᱥᱮᱬᱟ ᱥᱮᱬᱟ ᱦᱟᱹᱠᱩ ᱦᱚᱸᱠᱚ ᱩᱰᱩᱠᱚᱜ ᱠᱟᱱᱟ ᱢᱤᱫ-ᱵᱟᱨ᱾ ᱟᱫᱚ ᱡᱟᱦᱟᱸᱭ ᱡᱟᱦᱟᱸ ᱞᱮᱠᱟ ᱢᱟᱱᱮ ᱢᱚᱞᱚᱝ ᱧᱟᱢ ᱡᱚᱝ ᱠᱟᱱᱟᱠᱚ ᱦᱩᱸ, ᱵᱩᱪ ᱠᱮᱫᱟ ᱵᱮᱱ᱾
ᱟᱞᱮ ᱱᱚᱛᱮ ᱦᱚᱸ ᱜᱚᱝᱠᱮ ᱢᱟᱱᱮ ᱜᱟᱹᱰᱭᱟᱹ ᱠᱚᱨᱮᱱ ᱡᱟᱜᱮ ᱦᱟᱹᱠᱩ ᱠᱚ ᱛᱟᱦᱮᱸ ᱠᱟᱱ ᱢᱟᱱᱮ ᱮᱢᱚᱱᱮ ᱫᱟᱜ ᱠᱮᱫᱟ ᱥᱮ ᱵᱟᱝᱟ ᱯᱩᱨᱟᱹ ᱥᱤᱧ ᱧᱤᱫ ᱢᱤᱫ ᱫᱤᱱᱮ ᱫᱟᱜ ᱠᱮᱫᱟ ᱫᱚᱢᱮ᱾ ᱟᱫᱚ ᱮᱱᱦᱤᱞᱚᱜ ᱜᱮ ᱟᱭᱩᱵ ᱠᱚ ᱡᱮᱛᱟ ᱠᱚ ᱦᱚᱲ ᱠᱚᱠᱚ ᱥᱮᱱ ᱞᱮᱱ ᱛᱟᱦᱮᱸᱫ ᱞᱟᱭᱤᱴ ᱠᱟᱛᱮ᱾
ᱦᱮᱸ᱾
ᱟᱫᱚ ᱱᱚᱣᱟ ᱰᱟᱹᱦᱤ ᱠᱚᱨᱮ᱾ ᱚᱱᱟ ᱵᱟᱹᱫᱽ ᱠᱚᱨᱮ ᱚᱱᱟ ᱜᱷᱩᱴᱩ ᱜᱷᱩᱴᱩ ᱵᱟᱹᱫ ᱠᱚᱨᱮ ᱡᱟᱦᱟᱸ ᱠᱚᱨᱮ ᱫᱟᱜ ᱨᱟᱠᱟᱵ ᱟᱠᱟᱱᱟ ᱚᱱᱟ ᱠᱚᱨᱮ ᱠᱚ ᱥᱮᱱ ᱞᱱᱟ ᱪᱮᱛᱟ ᱦᱟᱹᱠᱩ ᱠᱚ ᱫᱟᱞ ᱜᱚᱡ ᱟᱹᱜᱩ ᱠᱟᱜ ᱠᱚᱣᱟ ᱠᱚ ᱰᱷᱮᱨ ᱜᱮ᱾ ᱟᱫᱚ ᱜᱟᱹᱰᱭᱟᱹ ᱠᱚᱨᱮᱱ ᱦᱟᱹᱠᱩ ᱢᱟ ᱟᱹᱰᱤ ᱢᱟᱨᱟᱝ ᱢᱟᱨᱟᱝ ᱦᱟᱹᱠᱩ᱾ ᱳᱭᱮ ᱠᱚ ᱩᱰᱩᱠ ᱠᱟᱱᱟ ᱠᱚ᱾
ᱚ᱾
ᱟᱫᱚ ᱞᱟᱭᱤᱴ ᱠᱚ ᱤᱫᱤ ᱠᱮᱫ-ᱟ ᱠᱚ ᱟᱹᱭᱩᱵ ᱟᱨ ᱠᱚ ᱟᱛᱮᱜ ᱠᱚ ᱫᱟᱞ ᱜᱚᱡ ᱟᱜᱩ ᱠᱮᱫ ᱠᱚᱣᱟ᱾
ᱛᱟᱞᱦᱮ ᱜᱚᱝᱠᱮ ᱟᱯᱮ ᱥᱮᱫ ᱫᱚ ᱚᱱᱟ ᱤᱭᱟᱹ ᱠᱚ ᱩᱰᱩᱠᱚᱜ-ᱟ ᱥᱮ ᱵᱟᱝ ᱦᱟᱹᱛᱤ ᱠᱚ᱾
ᱦᱟ ᱦᱟᱸ ᱦᱟᱹᱛᱤ ᱥᱤᱡᱤᱱ ᱠᱚᱨᱮ ᱜᱮᱠᱚ ᱦᱤᱡᱩᱜ ᱟᱠᱚ᱾
ᱦᱩᱸ᱾
ᱟᱞᱮ ᱚᱱᱛᱮ ᱨᱮᱫᱚ ᱵᱟᱹᱱᱩᱜ ᱠᱚᱣᱟ ᱟᱨᱠᱤ ᱢᱟᱱᱮ ᱦᱤᱡᱩᱜ ᱟᱠᱚ ᱦᱟᱱᱛᱮ ᱢᱟ ᱢᱟᱨᱟᱝ ᱢᱟᱨᱟᱝ ᱵᱤᱨ ᱢᱮᱱᱟᱜ ᱟᱠᱟᱜ-ᱟ ᱢᱟᱱᱮ ᱟᱞᱮ ᱱᱚᱶᱟ ᱥᱩᱨ ᱵᱤᱨ ᱨᱮᱫᱚ ᱵᱟᱠᱚ ᱛᱟᱦᱮᱱ ᱜᱮᱭᱟ ᱦᱟᱹᱛᱤ ᱫᱚ᱾ ᱦᱤᱡᱩᱜ ᱟᱠᱚ ᱥᱤᱡᱤᱱ ᱡᱤᱱᱤᱭᱟᱹ᱾ ᱦᱮᱡ ᱠᱟᱛᱮᱫ ᱟᱨᱦᱚᱸ ᱠᱚ ᱨᱩᱣᱟᱹᱲ ᱥᱮᱱᱚᱜ-ᱟ ᱠᱚ᱾ ᱦᱮᱸ ᱟᱯᱮ ᱜᱚᱝᱠᱮ ᱟᱯᱮᱥᱮᱱ ᱫᱚ ᱵᱤᱨ ᱢᱮᱱᱟᱜ ᱠᱟᱜ-ᱟ ᱥᱮ ᱵᱟᱝ?
ᱵᱤᱨ ᱫᱚ ᱢᱮᱱᱟᱜ-ᱟ ᱠᱟᱴᱤᱡ ᱥᱟᱺᱜᱤᱧ ᱧᱚᱜ ᱜᱮᱭᱟ ᱟᱨᱠᱤ ᱛᱚ ᱦᱟᱸᱛᱤ ᱠᱚᱦᱚᱸ ᱠᱚ ᱦᱤᱡᱩᱜ-ᱟ ᱟᱫᱚ ᱚᱱᱮ ᱱᱮᱛᱟᱨ ᱢᱟ ᱢᱟᱱᱮ ᱯᱷᱚᱨᱮᱥᱴ ᱰᱤᱯᱟᱨᱢᱮᱱᱴ ᱟᱰᱤ ᱠᱚ ᱥᱚᱪᱮᱛᱚᱱ ᱠᱟᱱᱟ ᱛᱚ᱾ ᱢᱟᱱᱮ ᱦᱟᱹᱛᱤ ᱠᱚ ᱦᱮᱡ ᱞᱮᱠᱷᱟᱱ ᱡᱩᱫᱤ ᱠᱷᱚᱵᱚᱨ ᱩᱱᱠᱩ ᱴᱷᱮᱱ ᱠᱳᱞ ᱦᱩᱭᱩᱜ-ᱟ ᱢᱚᱴᱟ-ᱢᱩᱴᱤ ᱦᱟᱹᱛᱤ ᱞᱟᱜᱟ ᱴᱤᱢ ᱢᱮᱱᱟᱜ ᱠᱟᱛᱟ ᱠᱚᱣᱟ ᱩᱱᱠᱩ ᱨᱮᱱ, ᱛᱟᱞᱦᱮ ᱩᱱᱠᱩ ᱠᱚ ᱦᱤᱡᱩᱜ-ᱟ᱾ ᱦᱩᱸ᱾ ᱵᱚᱢ ᱠᱚ, ᱴᱚᱨᱪ ᱠᱚ ᱟᱛᱮᱫ᱾ ᱞᱟᱜᱟ ᱠᱚᱣᱟ ᱠᱚ ᱟᱨᱠᱤ᱾
ᱦᱩᱸ ᱟᱞᱮ ᱫᱚ ᱦᱟᱸᱜ ᱱᱚᱣᱟ ᱟᱛ ᱛᱩ ᱨᱮᱜᱮ ᱢᱟᱱᱮ ᱡᱷᱚᱛᱚ ᱚᱲᱟᱜ ᱦᱚᱲ ᱴᱷᱮᱱ ᱜᱮ ᱞᱟᱭᱤᱴ ᱫᱚ ᱢᱮᱱᱟᱜ ᱠᱟᱜ-ᱟ ᱯᱩᱨᱟᱹ᱾ ᱢᱟᱨᱟᱝ ᱢᱟᱨᱟᱝ ᱞᱟᱭᱤᱴ ᱡᱚᱛᱚ ᱦᱚᱲᱟᱜ ᱜᱮ ᱢᱮᱱᱟᱜ ᱛᱟᱠᱚᱣᱟ ᱡᱷᱚᱛᱚ ᱜᱮ ᱦᱟᱹᱛᱤ ᱠᱚ ᱦᱮᱡ ᱞᱮᱱᱠᱷᱟᱱ ᱡᱷᱚᱛᱚ ᱜᱮᱠᱚ ᱩᱰᱩᱠᱚᱜ ᱜᱟᱫᱚ-ᱟᱠᱚ ᱦᱟᱹᱛᱤ ᱞᱟᱜᱟ᱾ ᱢᱟᱱᱮ ᱦᱟᱹᱛᱤ ᱧᱮᱞ ᱦᱚᱸ ᱧᱮᱞ ᱥᱟᱱᱟ ᱠᱚᱣᱟ ᱟᱨ ᱞᱟᱜᱟ ᱦᱚᱸ ᱞᱟᱜᱟ ᱥᱟᱱᱟ ᱠᱚᱣᱟ᱾ ᱟᱫᱚ ᱡᱷᱚᱛᱚ ᱦᱚᱲ ᱜᱮ ᱞᱟᱭᱤᱴ ᱠᱚᱫᱚ ᱠᱚ ᱦᱟᱛᱟᱣ ᱠᱟᱣᱱᱟ ᱦᱟᱸᱜ᱾
ᱞᱟᱹᱭ ᱫᱟᱞᱤᱧ ᱜᱚᱝᱠᱮ ᱱᱤᱛᱳᱜ ᱫᱚ ᱦᱚᱜ-ᱚᱭ ᱛᱚ ᱦᱳᱲᱩ ᱠᱚ ᱨᱚᱦᱚᱭ ᱦᱩᱭ ᱮᱱᱟ᱾ ᱢᱟ ᱦᱩᱭᱩᱜ ᱠᱟᱱᱟ ᱟᱨᱠᱤ᱾ ᱛᱟᱨᱯᱚᱨᱮ ᱫᱚ ᱪᱮᱫ ᱠᱚᱯᱮ ᱪᱟᱥᱟ ᱛᱟᱞᱦᱮ?
ᱟ ᱪᱟᱥ ᱫᱚ ᱦᱟᱸᱜ ᱱᱚᱜ-ᱚᱭ ᱪᱟᱥ ᱠᱟᱜ-ᱟ ᱞᱮ ᱜᱷᱟᱸᱜᱽᱨᱟ ᱞᱮ ᱪᱟᱥ ᱠᱟᱫᱟ, ᱥᱟᱹᱨᱩ ᱠᱚᱞᱮ ᱪᱟᱥ ᱠᱟᱫᱟ ᱟᱨ ᱱᱚᱜ-ᱚᱭ ᱡᱷᱟᱴᱟ ᱠᱚᱨᱮ ᱤᱭᱟᱹ ᱠᱚᱸᱰᱷᱟ ᱞᱮ ᱨᱚᱦᱚᱭ ᱠᱟᱫᱟ ᱦᱟᱸᱜ᱾ ᱚᱱᱟ ᱦᱚᱸ ᱡᱷᱟᱴᱟᱣ ᱠᱟᱱᱟ ᱡᱚᱜ ᱠᱟᱱ ᱮᱦᱚᱵᱚᱜ ᱠᱟᱱᱟ ᱢᱟᱱᱮ ᱚᱱᱟ ᱥᱟᱞᱟᱜ ᱜᱮ ᱢᱤᱫ ᱫᱤᱱ ᱠᱚ ᱩᱛᱩ ᱠᱮᱫ ᱛᱟᱞᱮᱭᱟᱠᱚ᱾ ᱩᱫᱽ ᱯᱟᱴᱠᱟ ᱩᱫᱽ ᱟᱨ ᱠᱚᱸᱰᱷᱟ ᱟᱲᱟᱜ ᱠᱚ ᱩᱛᱩ ᱠᱮᱫ ᱛᱟᱞᱮᱭᱟ ᱢᱤᱫ ᱫᱤᱱ᱾ ᱵᱮᱥ ᱟᱹᱰᱤ ᱵᱮᱥ ᱵᱩᱡᱷᱟᱹᱣᱱᱟ᱾
ᱦᱩᱸ ᱟᱪᱪᱷᱟ᱾
ᱟᱨ ᱡᱷᱤᱸᱜᱟᱹ ᱦᱚᱸ ᱦᱟᱸᱜ ᱠᱚ ᱪᱟᱥ ᱠᱟ-ᱟ ᱠᱚ᱾ ᱛᱚ ᱡᱷᱤᱸᱜᱟᱹ ᱟᱨ ᱱᱮᱛᱟᱨ ᱢᱟ ᱫᱟᱜ ᱡᱟᱹᱯᱩᱫ ᱫᱤᱱ ᱠᱟᱱᱟ ᱛᱚ ᱵᱟᱹᱭᱦᱟᱹᱲ ᱵᱟᱹᱫ ᱵᱟᱹᱭᱦᱟᱹᱲᱮᱢ ᱥᱮᱱ ᱞᱮᱱᱠᱷᱟᱱ ᱜᱮ ᱯᱟᱴᱟᱢ ᱚᱰᱟᱣ ᱞᱮᱠᱷᱟᱱ ᱜᱮ ᱦᱟᱹᱠᱩ ᱦᱟᱸᱜ ᱮᱢ ᱫᱟᱜ ᱠᱚᱣᱟ᱾ ᱟᱨ ᱦᱟᱹᱠᱩ ᱩᱱᱠᱩ ᱦᱟᱹᱠᱩ ᱟᱨ ᱡᱷᱤᱸᱜᱟᱹ ᱫᱚᱢᱮ ᱡᱩᱛᱩᱜ-ᱟ ᱟᱨ ᱡᱷᱤᱸᱜᱟᱹ ᱠᱚ ᱨᱚᱦᱚᱭ ᱠᱟᱫ ᱛᱟᱞᱮᱭᱟ ᱚᱱᱮ ᱠᱚ᱾ ᱟᱫᱚ ᱛᱤᱱᱟᱹᱜ ᱦᱟᱴ ᱵᱟᱡᱟᱨ ᱠᱷᱚᱱᱮᱢ ᱦᱟᱛᱟᱣ ᱟᱹᱜᱩᱭᱟ᱾ ᱟᱫᱚ ᱚᱱᱟ ᱛᱮ ᱚᱲᱟᱜ ᱵᱟᱠᱷᱨᱟ ᱫᱚ ᱱᱚᱜ-ᱚᱭ ᱵᱟᱲᱜᱮ ᱠᱚᱨᱮ ᱜᱮ ᱪᱟᱥ ᱵᱟᱲᱟ ᱦᱩᱭ ᱠᱟᱱᱟ᱾
ᱦᱩᱸ᱾
ᱟᱨ ᱢᱮᱱᱟᱜ ᱟᱠᱟᱫ ᱜᱮᱭᱟ ᱤᱭᱟᱹ ᱠᱚᱦᱚᱸ, ᱵᱮᱸᱜᱟᱲ ᱠᱚᱦᱚᱸ ᱠᱚ ᱪᱟᱥ ᱟᱠᱟᱫ ᱜᱮᱭᱟ᱾ ᱜᱚ ᱫᱚ ᱦᱚᱯᱚᱱ ᱫᱷᱟᱨᱟ ᱡᱮᱢᱚᱱᱟ ᱚᱲᱟᱜ ᱵᱟᱠᱷᱨᱟ ᱚᱱᱠᱟ ᱟᱠᱷᱨᱤᱧ ᱵᱟᱠᱷᱨᱟ ᱫᱚ ᱵᱟᱝᱟ ᱦᱟᱸᱜ᱾
ᱦᱮᱸ ᱟᱞᱮ ᱥᱮᱫ ᱦᱚᱸ ᱚᱱᱠᱟᱜᱮ ᱟᱞᱮ ᱦᱚᱸ ᱡᱮᱢᱚᱱ ᱚᱱᱠᱟ ᱞᱮ ᱨᱚᱦᱚᱭᱟ ᱢᱟᱱᱮ ᱡᱚᱢ ᱞᱟᱹᱜᱤᱫ ᱚᱲᱟᱜ ᱨᱮ᱾ ᱟᱠᱷᱨᱤᱧ ᱫᱚ ᱵᱟᱝ᱾ ᱦᱩᱸ᱾ ᱚᱲᱟᱜ ᱨᱮᱜᱮ ᱡᱚᱢ ᱞᱟᱹᱜᱤᱫ ᱟᱨᱠᱤ᱾ ᱡᱚᱛᱚ ᱜᱮᱞᱮ ᱪᱟᱥᱟ ᱟᱨᱠᱤ ᱥᱤᱡᱤᱱ ᱨᱮ᱾ ᱦᱚᱸᱜᱼᱚᱭ ᱱᱚᱣᱟ ᱦᱩᱲᱩ ᱨᱚᱦᱚᱭ ᱯᱚᱨ ᱟᱹᱞᱩ ᱠᱚᱞᱮ ᱨᱚᱦᱚᱭᱟ, ᱛᱩᱲᱤ ᱠᱚᱞᱮ ᱮᱨᱟ᱾ ᱟᱨ ᱱᱮᱛᱟᱨ ᱢᱟ ᱫᱟᱜ ᱨᱮᱱᱟᱜ ᱚᱥᱩᱵᱤᱫᱟ ᱵᱟᱹᱱᱩᱜ ᱟᱛᱚ᱾ ᱛᱩᱲᱤ ᱠᱚᱦᱚᱸ ᱦᱚᱯᱟᱨ ᱦᱮᱡ ᱠᱟᱱᱟ᱾
ᱦᱮᱸ ᱦᱮᱸ᱾ ᱟᱞᱮ ᱱᱚᱛᱮ ᱦᱚᱸ ᱟᱞᱮ ᱱᱚᱛᱮ ᱦᱚᱸ ᱜᱚᱝᱠᱮ ᱯᱳᱭᱞᱳ ᱫᱚ ᱫᱟᱜ ᱨᱮᱭᱟᱜ ᱟᱹᱰᱤ ᱡᱷᱳᱨ ᱚᱵᱷᱟᱵᱽ ᱛᱟᱦᱮᱸ ᱠᱟᱱᱟ ᱟᱫᱚ ᱱᱮᱛᱟᱨ ᱫᱚ ᱦᱚᱲ ᱠᱚᱠᱚ ᱯᱟᱞᱴᱟᱣ ᱤᱫᱤᱭᱱᱟᱛᱚ ᱟᱫᱚ ᱱᱮᱛᱟᱨ ᱫᱚ ᱡᱷᱚᱛᱚ ᱫᱷᱟᱨᱟ ᱜᱮᱠᱚ ᱥᱤᱞᱚ ᱠᱟᱣᱱᱟᱠᱚ ᱦᱟᱸᱜ ᱥᱟᱢᱢᱟᱨᱥᱟᱞ ᱠᱚ ᱠᱚᱨᱟᱣ ᱠᱟᱜ-ᱟ ᱟᱫᱚ ᱥᱟᱢᱢᱟᱨᱥ ᱛᱚᱞ ᱡᱩᱨᱛᱮᱜᱮ ᱯᱩᱨᱟᱹ ᱢᱟᱱᱮ ᱦᱮᱸ ᱥᱤᱛᱩᱝ ᱫᱤᱱ ᱦᱚᱸᱠᱚ ᱪᱟᱥ ᱮᱫᱟ ᱠᱚ ᱟᱨ ᱱᱚᱜ-ᱚᱭ ᱡᱟᱹᱯᱩᱫ ᱫᱤᱱ ᱢᱟ ᱪᱟᱥ ᱦᱩᱭᱩᱜ ᱜᱮᱭᱟ ᱦᱟᱸᱜ᱾
ᱦᱮᱸ ᱦᱮᱸ᱾
ᱥᱤᱛᱩᱝ ᱫᱤᱱ ᱡᱮᱢᱚᱱ ᱟᱱᱟᱡ ᱠᱚ ᱟᱨ ᱡᱟᱦᱟᱸ ᱜᱟᱹᱦᱤᱨ ᱵᱟᱹᱫᱽ ᱠᱚᱨᱮ ᱫᱚ ᱦᱩᱲᱩ ᱠᱚᱜᱮ ᱠᱚ ᱪᱟᱥᱮᱜ-ᱟ ᱠᱚ᱾
ᱛᱟᱦᱞᱮ ᱫᱷᱚᱨᱚᱱ ᱨᱚᱦᱚᱭ ᱦᱩᱭᱩᱜ ᱟᱥᱮ ᱵᱟᱝ ᱟᱯᱮᱥᱮᱫ ᱜᱚᱝᱠᱮ?
ᱟᱞᱮ ᱥᱮᱱ ᱦᱚᱸ ᱦᱩᱭᱩᱜ ᱜᱮᱭᱟ᱾ ᱛᱟᱦᱚᱞᱮ ᱚᱲᱟᱜ ᱠᱚᱨᱮ ᱵᱮᱥ ᱜᱮ?
ᱦᱮᱸ ᱵᱮᱥ ᱜᱮ ᱜᱚᱢᱠᱮ᱾
ᱟᱪᱪᱷᱟ᱾
ᱛᱟᱦᱚᱞᱮ ᱵᱩᱨᱩ ᱵᱚᱸᱜᱟ ᱧᱮᱞ ᱵᱤᱱ ᱥᱮᱱ ᱞᱮᱱᱟ ᱜᱚᱝᱠᱮ.?
ᱮᱸ ᱵᱩᱨᱩ ᱵᱚᱸᱜᱟ ᱧᱮᱞ ᱫᱚ ᱦᱟᱸᱜ ᱵᱟᱹᱞᱤᱧ ᱥᱮᱱ ᱟᱠᱟᱱᱟ, ᱚᱸᱰᱮ ᱫᱚᱢᱮ ᱫᱟᱜ ᱠᱮᱜ-ᱟᱭ ᱛᱚ ᱤᱱᱟᱹ ᱫᱤᱱ ᱜᱮ᱾ ᱟᱫᱚ ᱵᱟᱞᱮ ᱥᱮᱱ ᱫᱟᱲᱮᱭᱟᱫᱟ ᱟᱞᱮ ᱥᱮᱱ ᱢᱟ ᱮᱢᱚᱱ ᱫᱟᱜ ᱠᱮᱫᱟᱭ ᱥᱮᱛᱟᱜ ᱠᱷᱚᱱᱟᱜ᱾ ᱟᱫᱚ ᱩᱰᱩᱠ ᱦᱚᱸ ᱵᱟᱞᱮ ᱩᱰᱩᱠ ᱫᱟᱲᱮᱭᱟᱫᱟ ᱦᱟᱸᱜ᱾
ᱟᱪᱪᱷᱟ ᱦᱮᱸ᱾ ᱟᱞᱮ ᱫᱚᱞᱮ ᱪᱟᱞᱟᱣᱞᱮᱱᱟ ᱜᱚᱝᱠᱮ ᱢᱚᱴᱟᱢᱩᱴᱤ ᱵᱷᱟᱜᱮ ᱜᱮ ᱡᱟᱸᱠ ᱱᱟ ᱱᱚᱱᱟ᱾ ᱵᱩᱨᱩ ᱴᱷᱮᱱ ᱫᱚ ᱡᱟᱦᱟᱸ ᱞᱮᱠᱟ ᱦᱟᱱᱮ ᱵᱟᱲᱟ ᱜᱷᱟᱴ ᱫᱚ ᱟᱹᱰᱤ ᱡᱳᱨᱜᱮ ᱡᱷᱟᱠᱚᱜᱼᱟ᱾
ᱟᱪᱪᱷᱟ᱾
ᱢᱟᱱᱮ ᱚᱸᱰᱮ ᱫᱚ ᱡᱟᱦᱟᱸ ᱞᱮᱠᱟ ᱵᱤᱱ ᱢᱚᱱᱮᱭᱟ ᱚᱱᱠᱟᱱᱟᱜ ᱜᱮᱵᱤᱱ ᱧᱟᱢᱟ ᱦᱮᱸ᱾ ᱡᱚᱛᱚ ᱨᱚᱠᱚᱢ ᱜᱮ ᱧᱟᱢᱚᱜᱼᱟ ᱮᱱᱮᱡ ᱥᱮᱨᱮᱧ ᱦᱚᱸ ᱵᱷᱟᱜᱮ ᱜᱮ ᱦᱩᱭᱩᱜᱼᱟ ᱦᱮᱸ᱾ ᱟᱹᱰᱤ ᱵᱷᱟᱜᱮ ᱵᱷᱟᱜᱮ ᱨᱩᱥᱤᱠᱟ ᱨᱩᱥᱤᱠᱤᱭᱟᱹ ᱠᱚ ᱦᱤᱡᱩᱜᱼᱟ᱾ ᱯᱚᱪ ᱠᱮᱫᱟ᱾
ᱛᱟᱦᱚᱞᱮ ᱢᱟᱱᱮ ᱦᱚᱲ ᱠᱚᱦᱚᱸ ᱱᱚᱝᱠᱟ ᱡᱟᱦᱟᱸᱭ ᱠᱚ ᱥᱮᱱᱚᱜ ᱟᱠᱚ ᱮᱱᱮᱡ ᱦᱚᱸᱠᱚ ᱮᱱᱮᱡ ᱫᱟᱲᱮᱭᱟᱜᱼᱟ ᱠᱚ ᱨᱩ ᱦᱚᱸᱠᱚ ᱨᱩ ᱫᱟᱲᱮᱭᱟᱜᱼᱟ᱾
ᱦᱮᱸ
ᱛᱟᱦᱚᱞᱮ ᱜᱚᱝᱠᱮ ᱢᱟᱱᱮ ᱟᱯᱮ ᱫᱚ ᱨᱟᱹᱥᱠᱟᱹ ᱞᱮᱫᱟ ᱯᱮ ᱥᱮ ᱵᱟᱝ?
ᱦᱮᱸ ᱨᱟᱹᱥᱠᱟᱹ ᱫᱚ ᱨᱟᱹᱥᱠᱟᱹ ᱦᱩᱭᱮᱱ ᱜᱮᱭᱟ ᱵᱟᱝ ᱫᱚ ᱵᱟᱝ ᱟᱹᱰᱤ ᱡᱳᱨ᱾ ᱟᱹᱰᱤ ᱜᱷᱟᱹᱲᱤᱡ ᱞᱮ ᱛᱟᱦᱮᱸ ᱠᱟᱱᱟ ᱧᱤᱫᱟᱹ ᱟᱴᱴᱟ ᱱᱚᱴᱟ ᱫᱷᱟᱹᱵᱤᱡᱽ᱾
ᱟᱪᱪᱷᱟ ᱢᱟᱱᱮ ᱚᱸᱰᱮ ᱫᱚ ᱧᱤᱫᱟᱹ ᱫᱷᱟᱹᱵᱤᱡ ᱦᱚᱸ ᱦᱩᱭᱩᱜ ᱠᱟᱱ ᱜᱮᱭᱟ ᱦᱟᱸᱜ᱾
ᱦᱮᱸ ᱧᱤᱫᱟᱹ ᱫᱷᱟᱹᱵᱤᱡ ᱥᱮᱛᱟᱜ ᱜᱟᱠᱚ᱾
ᱥᱮᱛᱟᱜ ᱜᱟᱠᱚ᱾